ᱦᱮᱞᱳᱜ ᱦᱮᱸ ᱡᱚᱦᱟᱨ ᱜᱮ, ᱫᱤ ᱨᱚᱲ ᱢᱚᱥ ᱛᱮᱵᱮᱱ ᱟᱸᱡᱚᱢᱮᱜ ᱫᱟ
ᱦᱟᱸ ᱢᱚᱡᱽ ᱛᱮᱞᱤᱧ ᱟᱸᱡᱚᱢ ᱫᱟ
ᱫᱤ ᱵᱮᱥ ᱵᱟᱲᱟ ᱜᱮᱭᱟᱯᱮ ᱚᱲᱟᱜ ᱠᱚᱨᱮ ᱫᱚ
ᱦᱚᱸ ᱵᱮᱥ ᱵᱟᱲᱟ ᱜᱮ
ᱟᱪᱪᱷᱟ ᱦᱳᱭ
ᱫᱟᱜ ᱡᱟᱹᱲᱤ ᱠᱚ ᱟᱯᱮ ᱚᱱᱛᱮ ᱫᱚ ᱪᱮᱫᱞᱮᱠᱟ ᱛᱟᱦᱚᱞᱮ ᱱᱤᱭᱟᱹ ᱥᱚᱢᱚᱭ ᱢᱟ ᱜᱚᱴᱟ ᱜᱮ ᱦᱮᱸ ᱟᱸᱡᱚᱢᱚᱜ ᱠᱟᱱᱟ ᱫᱚᱢᱮ ᱫᱟᱜ ᱡᱟᱹᱲᱤ ᱤᱫᱟᱭ
ᱦᱚᱸ ᱦᱚᱸ ᱟᱞᱮ ᱥᱮᱱ ᱦᱚᱸᱭ ᱫᱟᱜ ᱡᱟᱹᱲᱤᱭᱮᱫ ᱜᱮᱭᱟ ᱦᱩᱞ ᱢᱟᱦᱟ ᱫᱚᱥᱟᱨ ᱫᱚᱥᱟᱨ ᱠᱷᱚᱱ ᱜᱮ
ᱟᱪᱪᱷᱟ ᱟᱫᱚ ᱡᱟᱹᱥᱛᱤ ᱜᱮ ᱫᱟᱜ ᱡᱟᱹᱲᱤᱭ ᱫᱟᱭ ᱥᱮ ᱱᱟᱥᱮ ᱱᱟᱥᱮ ᱡᱟᱹᱲᱤᱭ ᱫᱟᱭ
ᱦᱮᱸ... ᱡᱟᱸ ᱡᱟᱹᱥᱛᱤ ᱜᱮ ᱫᱟᱜ ᱡᱟᱹᱲᱤᱭ ᱫᱟᱭ ᱱᱤᱛᱚᱜ ᱫᱚ
ᱟᱪᱪᱷᱟ ᱨᱚᱦᱚᱭ ᱠᱚᱯᱮ ᱮᱛᱚᱦᱚᱵ ᱠᱮᱫᱟ ᱛᱟᱦᱚᱞᱮ
ᱨᱚᱦᱚᱭ ᱠᱚᱫᱚ ᱦᱟᱸᱜ ᱵᱟᱞᱮ ᱮᱛᱷᱚᱦᱚᱵ ᱠᱟᱜᱼᱟ... ᱠᱤᱪᱷᱤ ᱫᱚ ᱱᱟᱱᱟᱜ ᱠᱚ ᱮᱛᱚᱦᱚᱵ ᱠᱟᱜ-ᱟ ᱟᱞᱮ ᱫᱚ ᱱᱟᱦᱟᱜ ᱵᱟᱞᱮ ᱮᱛᱚᱦᱚᱵ ᱟᱠᱟᱱᱟ ᱦᱟᱜ
ᱟᱪᱪᱷᱟ ᱦᱳᱭ ᱟᱞᱮ ᱱᱚᱛᱮ ᱦᱚᱸᱢᱟ ᱞᱮᱠᱷᱟ ᱥᱩᱢᱩᱱ ᱨᱮᱢᱟ ᱯᱩᱱ ᱢᱚᱬᱮ ᱫᱤᱱ ᱫᱷᱚᱨᱮ ᱢᱟᱱᱮ ᱫᱟᱜ ᱡᱟᱹᱲᱤᱭᱫᱟᱭ ᱢᱮᱱ ᱜᱟᱱᱚᱜ-ᱟ ᱡᱟᱹᱯᱩᱫ ᱟᱠᱟᱫ ᱞᱮᱠᱟ
ᱦᱩᱸ
ᱠᱤᱱᱛᱩ ᱠᱟᱹᱢᱤ ᱨᱮᱢᱟ ᱵᱟᱝ ᱞᱟᱜᱟᱜ ᱠᱟᱱᱟ ᱥᱮ ᱢᱟᱱᱮ ᱱᱟᱥᱮ ᱱᱟᱥᱮ ᱜᱮ ᱫᱟᱜ ᱡᱟᱹᱲᱤ ᱫᱟᱭ ᱥᱮ ᱮᱠᱷᱚᱱ ᱢᱟᱱᱮ ᱯᱩᱱ ᱢᱚᱬᱮ ᱫᱤᱱ ᱢᱤᱫᱴᱮᱱ ᱮ ᱫᱟᱜ ᱡᱟᱹᱲᱤ ᱮᱠᱷᱚᱱ ᱠᱷᱮᱛ ᱵᱟᱹᱛ ᱨᱮ ᱮᱠᱷᱚᱱᱳ ᱚᱱᱠᱟ ᱫᱟᱜ ᱟᱹᱣᱨᱤ ᱥᱟᱢᱵᱷᱟᱣᱜ-ᱟ
ᱟᱪᱪᱷᱟ ᱟᱪᱪᱷᱟ ᱟᱞᱮᱥᱮᱱ ᱫᱚ ᱷᱟᱜ ᱛᱚᱢᱵᱟ ᱵᱟᱲᱟ ᱠᱟᱱᱟ ᱞᱮ ᱥᱮᱱ ᱫᱚ
ᱛᱟᱦᱞᱮ ᱢᱟ ᱢᱚᱸᱡᱽ ᱜᱮ ᱟᱨ ᱛᱟᱦᱚᱞᱮ ᱛᱤᱨᱤᱥᱮ ᱫᱩ ᱡᱩᱱ ᱨᱮᱫᱚ ᱫᱚᱢᱮ ᱫᱟᱜ ᱡᱟᱹᱲᱤ ᱠᱮᱫᱟ ᱪᱮᱠᱟᱯᱮ ᱢᱟᱱᱟᱣ ᱠᱮᱫᱟ ᱥᱮᱫᱤᱱ
ᱮ ᱜᱵᱤᱱᱫᱟ ᱦᱩᱸ
ᱦᱮᱞᱳ
ᱦᱮᱸ ᱢᱮᱱᱫᱟᱞᱤᱧ ᱛᱤᱨᱤᱥᱟ ᱡᱩᱱ ᱨᱮᱢᱟ ᱫᱚᱢᱮ ᱫᱟᱜ ᱡᱟᱹᱲᱤ ᱠᱮᱫᱟ ᱥᱮ ᱫᱤᱱ ᱪᱮᱫᱠᱟ ᱯᱮ ᱢᱟᱱᱟᱣ ᱠᱮᱫᱟ ᱛᱟᱦᱮᱞᱮ
ᱛᱚ ᱫᱟᱜ ᱡᱟᱹᱲᱤ ᱢᱟ ᱱᱟ ᱦᱟᱸᱜ, ᱟᱹᱰᱤ ᱫᱤᱱ ᱠᱷᱚᱱᱟᱜ ᱫᱟᱜ ᱡᱟᱹᱲᱤ ᱠᱮᱜᱼᱟ, ᱛᱚ ᱠᱳᱱᱳ ᱨᱚᱠᱚᱢ ᱴᱷᱤᱠ ᱴᱷᱟᱠ ᱜᱮ ᱤᱱᱟᱹ... ᱥᱮᱛᱟᱜ ᱵᱮᱲᱟ ᱫᱚ ᱱᱟᱦᱟᱜ-ᱮ ᱟᱹᱥᱩᱲ ᱵᱟᱲᱟ ᱟᱠᱟᱫ ᱜᱮᱭᱟ ᱛᱚ ᱴᱷᱤᱠᱴᱷᱟᱠ ᱜᱮ ᱵᱚᱸᱜᱟ ᱵᱩᱨᱩ ᱠᱚᱫᱚ ᱦᱩᱭ ᱟᱠᱟᱱᱟ ᱛᱚ ᱠᱟᱹᱪ ᱪᱩᱞᱩᱝ ᱦᱟᱸᱜ ᱛᱤᱠᱤᱱ ᱵᱮᱲᱟ ᱚᱠᱟᱥᱮᱱ ᱠᱷᱚᱱᱟᱜ ᱮ ᱫᱟᱜᱼᱟ ᱞᱮᱭᱟ ᱤᱱᱠᱟᱹ ᱛᱤᱱ ᱵᱟᱡᱮ ᱫᱚ ᱛᱤᱱ ᱵᱟᱡᱮ ᱠᱚᱥᱮᱱ ᱫᱚ ᱢᱟᱱᱮ ᱟᱹᱥᱩᱲ ᱠᱮᱜ-ᱟᱭ
ᱦᱳᱭ ᱦᱳᱭ ᱦᱳᱭ ᱟᱫᱚ ᱦᱩ ᱠᱚᱨᱟᱣ ᱠᱮᱫᱟ ᱥᱮ ᱱᱟᱥᱮᱱᱟᱜ ᱞᱟᱹᱴᱩ ᱯᱮ ᱢᱚᱸᱡᱽ ᱛᱮᱯᱮ ᱠᱚᱨᱟᱣ ᱠᱮᱫᱟ ᱢᱟᱱᱮ ᱡᱩᱢᱤᱫᱽ ᱠᱟᱛᱮᱜ ᱯᱮ ᱠᱚᱨᱟᱣ ᱠᱮᱫᱟ ᱤᱭᱟᱹ ᱦᱩᱞ ᱢᱟᱦᱟ ᱫᱚ
ᱦᱳᱭ ᱡᱩᱢᱤᱫᱽ ᱵᱟᱲᱟ ᱟᱛᱮ ᱜᱮᱞᱮ ᱠᱚᱨᱟᱣ ᱠᱮᱫᱼᱟ
ᱟᱪᱪᱷᱟ ᱱᱚᱝᱠᱟ ᱠᱷᱮᱞᱚᱸᱰ ᱦᱮᱯᱨᱟᱣ ᱠᱚᱯᱮ ᱫᱚᱦᱚᱭᱟ ᱥᱮ ᱱᱟᱥᱮ ᱚᱱᱮ ᱢᱟᱞᱟ ᱠᱚ ᱵᱟᱦᱟ ᱠᱚ ᱮᱢ ᱯᱟᱞᱮ ᱠᱟᱛᱮᱜ ᱯᱮ ᱢᱩᱪᱟᱹᱫ ᱠᱟᱫᱟ?
ᱦᱮᱭ ᱦᱮᱞᱳ
ᱦᱮᱸ ᱢᱮᱱᱫᱟᱞᱤᱧ ᱥᱮᱫᱤᱱ ᱫᱚ ᱟᱫᱚ ᱠᱷᱮᱞᱳᱰ ᱠᱚᱯᱮ ᱫᱚᱦᱚ ᱞᱮᱜ ᱜᱮᱭᱟ, ᱚᱱᱟ ᱧᱩᱛᱩᱢ ᱛᱮ ᱥᱤᱫᱩ ᱠᱟᱹᱱᱦᱩ ᱤᱭᱟᱹ ᱧᱩᱛᱩᱢ ᱛᱮ?
ᱵᱟᱝ ᱠᱷᱮᱞᱳᱰ ᱠᱚᱫᱚ ᱵᱟᱞᱮ ᱫᱚᱦᱚ ᱠᱟᱜᱼᱟ ᱾ ᱟᱫᱚ ᱱᱚᱝᱠᱟᱱ ᱫᱩᱠ ᱟᱹᱱᱤᱡ ᱫᱤᱱ ᱠᱚᱨᱮ ᱫᱚ ᱠᱷᱮᱞᱳᱰ ᱠᱚᱫᱚ ᱵᱟᱞᱮ ᱫᱚᱦᱚᱭᱮᱫᱼᱟ ᱠᱷᱮᱞᱳᱰ ᱠᱚᱫᱚ ᱚᱱᱟ ᱯᱨᱳᱜᱨᱟᱢ ᱠᱚ ᱠᱷᱮᱞᱳᱰ ᱠᱚᱫᱚ ᱫᱚᱦᱚ ᱩᱪᱤᱛ ᱵᱟᱝ ᱠᱟᱱᱟ
ᱦᱳᱭ ᱦᱳᱭ ᱚᱱᱟ ᱢᱟ ᱦᱮᱸᱜᱮ ᱥᱮᱫᱤᱱᱟᱜ ᱫᱤᱱ ᱨᱮᱢᱟ ᱱᱚᱝᱠᱟ ᱠᱷᱮᱞᱳᱰ ᱥᱮ ᱨᱟᱹᱥᱠᱟᱹ ᱨᱮᱱᱟᱜ ᱫᱤᱱ ᱢᱟ ᱵᱟᱝ ᱠᱟᱱ ᱛᱟᱵᱚᱱᱟ ᱥᱮ
ᱦᱳᱭ
ᱟᱨ ᱱᱚᱝᱠᱟ ᱟᱯᱮ ᱥᱮᱫᱤᱱᱟᱜ ᱫᱤᱱ ᱨᱮ ᱟᱯᱮ ᱚᱱᱛᱮ ᱢᱟᱱᱮ ᱤᱭᱟᱹ ᱠᱚ ᱠᱮᱥᱴᱟᱨ ᱠᱚᱩᱞᱟᱹᱭ ᱱᱟᱥᱮ ᱪᱮ
ᱵᱟᱝ ᱟᱞᱮ ᱥᱮᱱ ᱫᱚ ᱚᱱᱟ ᱯᱨᱳᱜᱨᱟᱢ ᱠᱚᱫᱚ ᱵᱟᱞᱮ ᱠᱚᱨᱟᱣ ᱜᱮᱭᱟ ᱾ ᱢᱟᱲᱟᱝ ᱠᱷᱚᱱᱜᱮ ᱟᱨ ᱟᱞᱮ ᱥᱮᱱ ᱫᱚ ᱵᱟᱭ ᱦᱩᱭᱩᱜ ᱜᱮᱭᱟ ᱡᱟᱹᱥᱛᱤ ᱠᱟᱭᱛᱮ ᱚᱱᱟ ᱠᱚᱫᱚ
ᱟᱪᱪᱷᱟ-ᱟᱪᱪᱷᱟ ᱾
ᱵᱟᱠᱚ ᱥᱟᱯᱲᱟᱣ ᱜᱮᱭᱟ
ᱦᱳᱭ ᱦᱳᱭ ᱚᱱᱟ ᱵᱟᱝ ᱥᱟᱯᱲᱟᱣ ᱢᱟ ᱢᱚᱡᱽ ᱡᱤᱱᱤᱥ ᱠᱟᱱ ᱜᱮ ᱟᱞᱮ ᱱᱚᱛᱮ ᱢᱟ ᱢᱤᱫ ᱢᱟᱱᱮ ᱫᱤᱥᱟᱹᱜ ᱠᱟᱱ ᱛᱮᱦᱮᱸᱜ ᱜᱮ, ᱞᱟᱦᱟ ᱥᱮᱨᱢᱟ ᱯᱚᱨᱡᱚᱱᱛᱚ ᱫᱤᱥᱟᱹ ᱠᱟᱱ ᱜᱮᱭᱟ ᱾ ᱢᱟᱱᱮ ᱦᱩ ᱚᱱᱟ ᱠᱚᱨᱮ ᱫᱚᱢᱮ ᱚᱨᱠᱮᱥᱴᱟᱨ ᱠᱚ ᱦᱩᱭᱩᱜ ᱛᱮᱦᱮᱸᱱᱟ ᱾ ᱟᱫᱚ ᱱᱤᱭᱟᱹ ᱵᱟᱨ ᱫᱚ ᱢᱟᱱᱮ ᱥᱳᱥᱟᱞ ᱢᱤᱰᱤᱭᱟ ᱛᱟᱞᱟᱛᱮ ᱯᱟᱨᱜᱟᱱᱟ ᱢᱚᱦᱚᱞ ᱨᱮᱱ ᱞᱟᱹᱴᱩ ᱦᱚᱲ ᱡᱟᱦᱟᱸᱭ ᱢᱮᱱᱟᱜ ᱠᱚᱣᱟ ᱩᱱ ᱩᱱᱠᱩ ᱠᱚ ᱢᱟᱱᱮ ᱵᱟᱲᱟᱭ ᱦᱚᱪᱚ ᱠᱚ ᱠᱮᱜ ᱵᱚᱱᱟ ᱥᱟᱱᱟᱢ ᱠᱚᱜᱮ, ᱡᱮ ᱥᱮᱫᱤᱱᱟᱜ ᱫᱤᱱ ᱨᱮᱫᱚ ᱢᱟᱱᱮ ᱚᱠᱟ ᱨᱮᱦᱚᱸ ᱡᱟᱛᱮ ᱚᱨᱠᱮᱥᱴᱟᱨ ᱠᱚᱫᱚ ᱟᱞᱚ ᱦᱩᱭᱩᱜᱼᱢᱟ, ᱚᱱᱠᱟ ᱮᱱᱮᱡ ᱥᱮᱨᱮᱧ ᱠᱚ ᱾
ᱦᱳᱭ
ᱟᱫᱚ ᱱᱤᱭᱟᱹ ᱵᱟᱨ ᱫᱚ ᱚᱱᱟ ᱫᱚ ᱢᱟᱱᱟᱣ ᱦᱚᱸᱠᱚ ᱢᱟᱱᱟᱣ ᱠᱮᱫ ᱜᱮ ᱧᱮᱞ ᱠᱮᱫᱜᱮ ᱚᱱᱠᱟ ᱞᱮᱠᱟ ᱢᱟ ᱵᱟᱝ ᱦᱩᱭ ᱟᱠᱟᱱᱟ ᱢᱟᱱᱮ ᱵᱟᱝ ᱦᱩᱭ ᱠᱟᱱᱟ ᱮᱱᱮᱡ ᱥᱮᱨᱮᱧ ᱠᱚ ᱪᱮᱜ ᱜᱮ ᱾
ᱟᱪᱪᱷᱟ ᱱᱟᱯᱟᱭ ᱠᱟᱛᱷᱟ ᱜᱮ, ᱚᱱᱠᱟᱱ ᱫᱤᱱ ᱠᱚᱨᱮ ᱫᱚ ᱮᱱᱮᱡ ᱥᱮᱨᱮᱧ ᱠᱚᱫᱚ ᱦᱩᱭ ᱩᱪᱤᱛ ᱵᱟᱝ ᱠᱟᱱᱟ ᱾
ᱦᱳᱭ-ᱦᱳᱭ ᱚᱱᱠᱟᱱ ᱫᱤᱱ ᱢᱟ ᱩᱱᱟᱹᱜ ᱡᱤᱣᱤ ᱠᱚ ᱟᱞᱟᱭ ᱞᱟᱜᱼᱟ, ᱟᱨ ᱚᱱᱟ ᱫᱤᱱ ᱨᱮ ᱟᱵᱚ ᱵᱚᱱ ᱨᱟᱹᱥᱠᱟᱹᱭᱟ ᱚᱱᱟ ᱢᱟ ᱩᱭᱦᱟᱹᱨ ᱵᱷᱟᱵᱽᱱᱟ ᱜᱮ ᱵᱟᱹᱲᱤᱡ ᱩᱭᱦᱟᱹᱨ ᱵᱷᱟᱵᱽᱱᱟ ᱠᱟᱱᱟ
ᱦᱳᱭ ᱚᱱᱟ ᱫᱚ ᱮᱠᱟᱞ ᱴᱷᱤᱠ ᱡᱤᱱᱤᱥ ᱫᱚ ᱵᱟᱝ ᱠᱟᱱᱟ ᱚᱱᱠᱟ ᱠᱚᱨᱟᱣ ᱦᱚᱸ ᱩᱪᱤᱛ ᱵᱟᱝ ᱠᱟᱱᱟ ᱚᱱᱟ ᱠᱚᱫᱚ
ᱦᱳᱭ ᱦᱳᱭ ᱚᱱᱟ ᱢᱟ ᱦᱮᱸᱜᱮ ᱛᱟᱦᱞᱮ ᱚᱞᱪᱤᱠᱤ ᱫᱚ ᱟᱯᱮ ᱚᱱᱛᱮ ᱫᱚ, ᱛᱤᱱᱟᱹᱜ ᱴᱟ ᱯᱟᱥᱱᱟᱣ ᱠᱟᱱᱟ?
ᱟᱹᱰᱤᱴᱟᱜ ᱜᱮ ᱯᱟᱥᱱᱟᱣ ᱠᱟᱱᱟ ᱟᱹᱞᱤᱧ ᱦᱚᱸ ᱞᱟᱹᱭ ᱞᱮᱠᱷᱟᱱ ᱟᱹᱞᱤᱧ ᱦᱚᱸ ᱚᱞᱪᱤᱠᱤ ᱛᱮᱜᱮᱞᱤᱧ ᱠᱚᱨᱟᱣᱫᱟ ᱾
ᱟᱪᱪᱷᱟ ᱦᱳᱭ-ᱦᱳᱭ ᱾ ᱦᱳᱭᱻᱦᱳᱭᱻᱦᱳᱭ, ᱢᱟᱱᱮ ᱟᱯᱮ ᱚᱱᱛᱮ ᱫᱚ ᱱᱚᱝᱠᱟ ᱦᱩᱰᱤᱧ ᱤᱥ ᱤᱥᱠᱩᱞ ᱠᱚᱨᱮ ᱦᱚᱸ ᱮᱛᱚᱦᱚᱜ ᱠᱟᱱᱟ ᱾
ᱟᱨ ᱪᱤᱠᱠᱟᱹᱧ ᱞᱟᱹᱭᱟᱵᱮᱱᱟ ᱦᱩᱰᱤᱧ ᱤᱥᱠᱩᱞ ᱠᱚᱨᱮ ᱦᱚᱸ ᱯᱟᱲᱦᱟᱣ ᱵᱟᱲᱟ ᱦᱩᱭᱩᱜ ᱠᱟᱱ ᱜᱮᱭᱟ ᱟᱞᱮ ᱥᱮᱱ ᱦᱚᱸ ᱯᱟᱲᱦᱟᱣ ᱫᱚ
ᱟᱪᱪᱷᱟ ᱟᱨ ᱱᱚᱝᱠᱟ ᱦᱩᱰᱤᱧ ᱤᱥᱠᱩᱞ ᱯᱚᱨᱮ, ᱚᱱᱮ ᱡᱟᱦᱟᱸ ᱞᱟᱹᱴᱩ ᱤᱥᱠᱩᱞ ᱠᱚ ᱛᱟᱨᱯᱚᱨᱮ ᱮᱭᱤᱪ ᱮᱥ ᱠᱚ ᱠᱚᱨᱮ ᱢᱟᱱᱮ ᱤᱞᱮᱵᱷᱮᱱ ᱴᱩᱭᱮᱞᱵᱷ ᱡᱟᱦᱟᱸ ᱵᱚᱱ ᱢᱮᱱ ᱦᱚᱪᱚᱭᱮᱫᱟ ᱚᱱᱟ ᱠᱚᱨᱮ ᱦᱚᱸ ᱢᱮᱱᱟᱜᱼᱟ ᱚᱞᱪᱤᱠᱤ ᱮᱯᱮ ᱚᱱ ᱛᱮ
ᱦᱮᱸ ᱚᱱᱟ ᱠᱚᱨᱮ ᱦᱚᱸ ᱯᱟᱲᱦᱟᱣ ᱦᱩᱭᱩᱜ ᱠᱟᱱ ᱜᱮᱭᱟ
ᱟᱪᱪᱷᱟ ᱛᱟᱦᱞᱮ ᱢᱟ ᱟᱹᱰᱤ ᱵᱮᱥ ᱜᱮ ᱟᱯᱮ ᱚᱱᱛᱮ ᱫᱚ ᱯᱟᱥᱱᱟᱣ ᱟᱠᱟᱱᱟ
ᱦᱮᱸ
ᱟᱪᱪᱷᱟ ᱚᱱᱠᱟ ᱡᱟᱹᱥᱛᱤ ᱠᱟᱭᱛᱮ ᱯᱟᱥᱱᱟᱣ ᱢᱟ ᱡᱩᱨᱩ ᱢᱟᱱᱮ ᱫᱚᱨᱠᱟᱨ ᱛᱟᱵᱚᱱ ᱜᱮᱭᱟ ᱥᱮ
ᱦᱳᱭ
ᱟᱨ ᱟᱞᱮ ᱱᱚᱛᱮ ᱢᱟ ᱡᱮᱢᱚᱱ ᱩᱱᱠᱩ ᱫᱚ ᱢᱟᱱᱮ ᱚᱱᱟ ᱪᱤᱠᱤ ᱥᱟᱞᱟᱜ ᱩᱯᱨᱩᱢ ᱜᱮ ᱢᱚᱸᱡᱽ ᱛᱮ ᱵᱟᱝᱠᱚ ᱩᱯᱨᱩᱢᱟ ᱡᱮ ᱪᱮᱫ ᱠᱟᱱᱟ ᱥᱮ ᱢᱟᱱᱮ ᱚᱞ ᱠᱚᱢᱟ ᱵᱟᱝᱠᱚ ᱪᱤᱱᱦᱟᱹᱣ ᱜᱮ ᱟᱞᱮ ᱱᱚᱛᱮ ᱢᱟ ᱟᱫᱷᱟ ᱢᱟᱱᱮ ᱮᱴᱟᱜ ᱡᱟᱹᱫᱤ ᱢᱟᱱᱮ ᱮᱴᱟᱜ ᱞᱮᱝᱜᱽᱣᱮᱡᱽ ᱠᱚ ᱵᱮᱵᱚᱦᱟᱨ ᱜᱮ ᱛᱟᱦᱮᱸᱱᱟ
ᱦᱩᱸᱦᱩᱸ
ᱳᱱᱠᱟ ᱞᱮᱠᱟ ᱵᱟᱝ ᱯᱟᱥᱱᱟᱣ ᱟᱠᱟᱱ ᱜᱮᱭᱟ ᱱᱳᱝᱠᱟ ᱦᱩᱰᱤᱧ ᱤᱥᱠᱩᱞ ᱠᱚᱨᱮ ᱦᱚᱸ ᱵᱟᱹᱱᱩᱜ ᱟᱨ ᱱᱚᱝᱠᱟ ᱢᱟᱲᱟᱝ ᱥᱠᱩᱞ ᱠᱚᱨᱮ ᱢᱟ ᱵᱟᱹᱱᱩᱜ ᱜᱮ ᱢᱮᱱᱟᱜᱼᱟ ᱠᱚᱞᱮᱡᱽ ᱨᱮᱫᱚ ᱡᱚᱛᱚ ᱠᱚ ᱵᱟᱹᱱᱩᱜᱼᱟ ᱢᱤᱫ ᱵᱟᱨ ᱠᱚᱞᱮᱡᱽ ᱠᱚᱨᱮᱜ ᱢᱮᱱᱟᱜᱼᱟ
ᱟᱪᱪᱷᱟ
ᱚᱱᱠᱟ ᱞᱮᱠᱟ ᱫᱚ ᱵᱟᱝ ᱯᱟᱥᱱᱟᱣ ᱟᱠᱟᱱ ᱜᱮᱭᱟ ᱟᱞᱮ ᱱᱚᱛᱮ ᱫᱚ
ᱟᱪᱪᱷᱟ ᱵᱟᱝ ᱟᱞᱮ ᱥᱮᱱ ᱫᱚ ᱢᱚᱴᱟᱢᱩᱴᱤ ᱯᱟᱥᱱᱟᱣ ᱟᱠᱟᱱ ᱜᱮᱭᱟ
ᱦᱳᱭ ᱦᱳᱭ ᱟᱫᱚ ᱡᱟᱹᱥᱛᱤ ᱠᱟᱭᱛᱮ ᱯᱟᱥᱱᱟᱣ ᱫᱚ ᱡᱩ ᱢᱟ ᱞᱟᱹᱠᱛᱤ ᱛᱟᱵᱚᱱᱟ ᱥᱮ ᱛᱚᱵᱮ ᱥᱮ ᱟᱵᱚᱣᱟᱜ ᱡᱟᱦᱟᱸ ᱢᱟᱱᱮ ᱞᱟᱹᱠᱛᱤ ᱡᱤᱱᱤᱥ ᱥᱮ ᱡᱟᱦᱟᱸ ᱠᱚ ᱵᱟᱠᱚ ᱮᱢᱟ ᱵᱚᱱ ᱠᱟᱱᱟ ᱮᱴᱟᱜ ᱪᱷᱟᱹᱛᱤᱠ ᱨᱮᱱ ᱡᱟᱦᱟᱸ ᱠᱚ ᱦᱟᱢᱮᱴ ᱠᱟᱫᱟ ᱥᱮ ᱚᱱᱟ ᱛᱚᱵᱮ ᱟᱵᱚ ᱵᱚᱱ ᱠᱷᱚᱭ ᱫᱟᱲᱮ ᱟᱠᱚᱣᱟ ᱥᱮ
ᱦᱳᱭ ᱟᱫᱚ ᱚᱱᱮ ᱠᱟᱛᱷᱟ ᱨᱮᱠᱚ ᱢᱮᱱ ᱟᱠᱟᱜ
ᱵᱟᱹᱱᱩᱜᱼᱟ
ᱦᱳᱭ ᱟᱫᱚ ᱢᱤᱫ ᱞᱮᱠᱟᱹᱧ ᱞᱟᱹᱭᱟ ᱢᱟᱱᱮ ᱫᱤᱫᱤ ᱟᱵᱚᱣᱟᱜ ᱱᱟᱜᱟᱢ ᱯᱩᱛᱷᱤ ᱯᱚᱛᱟᱵᱽ ᱠᱚᱵᱚᱱ ᱯᱟᱲᱦᱟᱣᱟ ᱛᱚᱵᱮ ᱟᱵᱚ ᱵᱚᱱ ᱵᱟᱲᱟᱭᱮᱫᱟ ᱟᱵᱚᱣᱟᱜ ᱪᱮᱫ ᱦᱚᱸᱠ ᱠᱟᱱᱟ ᱪᱮᱫ ᱚᱫᱷᱤᱠᱟᱨ ᱠᱟᱱᱟ ᱟᱵᱚ ᱵᱚᱱ ᱧᱟᱢ ᱫᱟᱲᱮᱭᱟᱜᱼᱟ ᱟᱨ ᱡᱩᱫᱤ ᱟᱵᱚ ᱚᱱᱟ ᱜᱮ ᱚᱱᱟ ᱠᱚᱜᱮ ᱡᱩᱫᱤ ᱵᱟᱵᱚᱱ ᱥᱮᱫᱽᱨᱟᱭᱟ ᱡᱩᱫᱤ ᱵᱟᱵᱚᱱ ᱯᱟᱲᱦᱟᱜᱼᱟ ᱚᱱᱟ ᱠᱚ ᱛᱚᱵᱮ ᱟᱵᱚ ᱪᱤᱠᱟᱹ ᱛᱮᱵᱚᱱ ᱴᱷᱤᱠᱟᱹ ᱫᱟᱲᱮᱭᱟᱜᱼᱟ
ᱦᱳᱭ ᱦᱳᱭ ᱚᱱᱟ ᱢᱟ ᱞᱟᱹᱠᱛᱤ ᱜᱮ ᱱᱚᱝᱠᱟ ᱡᱩᱫᱤ ᱤᱭᱟᱹ ᱪᱮᱫ ᱠᱚ ᱢᱮᱱᱟ ᱟᱥᱲᱟ ᱠᱚ ᱵᱮᱱᱟᱜ ᱜᱮ ᱥᱟᱸᱜᱮ ᱧᱚᱜ ᱤᱥᱠᱩᱞ ᱠᱚ ᱦᱩᱭᱩᱜᱼᱟ ᱦᱩᱰᱤᱧ ᱤᱥᱠᱩᱞ ᱛᱷᱮᱠᱮ ᱢᱟᱨᱟᱝ ᱤᱥᱠᱩᱞ ᱛᱟᱦᱚᱞᱮ ᱟᱵᱚ ᱵᱚᱱ ᱥᱮᱸᱫᱽᱨᱟ ᱧᱟᱢ ᱫᱟᱲᱮᱭᱟᱜᱼᱟ ᱪᱤᱠᱟᱹ ᱠᱟᱛᱮᱫ ᱪᱤᱠᱟᱹ ᱦᱩᱞ ᱢᱟᱦᱟ ᱠᱚ ᱦᱩᱭ ᱞᱮᱱᱟ ᱥᱮ ᱚᱱᱟ ᱵᱟᱨᱮ ᱟᱨᱦᱚᱸ ᱟᱭᱢᱟ ᱟᱭᱢᱟ ᱡᱤᱱᱤᱥ ᱵᱚᱱ ᱵᱟᱲᱟᱭ ᱧᱟᱢ ᱫᱟᱲᱮᱭᱟᱜᱼᱟ ᱥᱮ
ᱦᱳᱭ
ᱟᱫᱚ ᱟᱞᱮ ᱱᱚᱛᱮ ᱢᱟ ᱳᱱᱠᱟ ᱞᱮᱠᱟ ᱡᱩᱢᱤᱫ ᱵᱟᱹᱱᱩᱜᱼᱟᱱ ᱛᱮᱜᱮ ᱯᱟᱞᱮ ᱵᱟᱞᱮ ᱦᱟᱢᱮᱴ ᱫᱟᱲᱮ ᱠᱟᱣᱫᱟ ᱵᱟᱝᱠᱷᱟᱱ ᱠᱩᱨᱩᱢᱩᱴᱩ ᱠᱚ ᱪᱷᱩᱴᱟᱹᱣ ᱞᱮᱱ ᱜᱮᱭᱟ ᱪᱤᱠᱟᱹ ᱢᱟᱱᱮ ᱱᱚᱝᱠᱟ ᱢᱤᱫᱴᱮᱱ ᱟᱵᱟᱥᱤᱠ ᱦᱳᱥᱴᱮᱞ ᱞᱮᱠᱟ ᱟᱵᱚ ᱤᱭᱟᱹ ᱠᱚᱣᱟᱜ ᱜᱮ ᱥᱟᱱᱛᱟᱞᱤ ᱢᱤᱰᱤᱭᱟᱢ ᱛᱮ ᱚᱱᱟ ᱱᱟᱥᱮᱱᱟᱜ ᱠᱤᱪᱷᱩ ᱮᱠᱫᱩ ᱛᱟᱨᱯᱚᱨᱮ ᱱᱳᱠᱳ ᱵᱚᱱᱫᱚ ᱠᱮᱫ ᱜᱮ ᱦᱳᱭ ᱵᱟᱠᱷᱟᱱ ᱚᱱᱟ ᱠᱩᱨᱩᱢᱩᱴᱩ ᱪᱷᱩᱴᱟᱹᱣ ᱛᱟᱦᱮᱸᱱ ᱠᱷᱟᱱ ᱥᱮ ᱡᱩᱢᱤᱫ ᱛᱟᱦᱮᱸ ᱦᱩᱭ ᱞᱮᱱᱠᱷᱟᱱ ᱩᱱᱠᱩ ᱡᱟᱦᱟᱸᱭ ᱠᱚ ᱠᱚ ᱵᱮᱱᱟᱣ ᱠᱚ ᱪᱮᱥᱴᱟ ᱞᱟᱜᱼᱟ ᱩᱱᱠᱩ ᱡᱩᱫᱤ ᱱᱟᱥᱮᱱᱟᱜ ᱥᱟᱯᱳᱴ ᱮᱢ ᱦᱩᱭ ᱠᱚᱜᱼᱟ ᱯᱟᱞᱮ ᱱᱤᱛᱚᱜ ᱫᱚ ᱵᱚᱲᱚ ᱥᱤᱥᱠᱩᱞ ᱠᱮᱭᱟ ᱠᱚ ᱚᱸᱰᱮ
ᱦᱩᱸ ᱟᱫᱚ ᱠᱟᱛᱷᱟ ᱨᱮᱠᱚ ᱞᱟᱹᱭ ᱠᱟᱫᱼᱟ ᱦᱚᱲ ᱦᱚᱯᱚᱱ ᱠᱚ ᱵᱩᱡᱷᱟᱹᱣ ᱫᱚᱨᱠᱟᱨ ᱡᱮ ᱟᱵᱚᱣᱟᱜ ᱪᱤᱠᱤ ᱪᱤᱠᱤ ᱠᱚᱛᱮ ᱵᱚᱱ ᱯᱟᱲᱦᱟᱜᱼᱟ ᱡᱮᱢᱚᱱ ᱢᱟᱲᱟᱝ ᱥᱮᱱ ᱟᱨᱦᱚᱸ ᱡᱟᱛᱮ ᱢᱟᱲᱟᱝ ᱥᱮᱱ ᱵᱚᱱ ᱪᱟᱞᱟᱜᱼᱟ ᱟᱵᱚᱣᱟᱜ ᱡᱤᱱᱤᱥ ᱵᱚᱱ ᱵᱟᱲᱟᱭᱟ ᱪᱮᱫ ᱫᱚ ᱟᱵᱚᱣᱟᱜ ᱠᱟᱱᱟ ᱪᱮᱫ ᱫᱚ ᱵᱟᱝ ᱠᱟᱱᱟ ᱯᱟᱨᱟᱵᱽ ᱯᱩᱱᱟᱹᱭ ᱴᱷᱮᱱ ᱠᱷᱚᱱ ᱮᱛᱚᱦᱚᱵ ᱟᱛᱮᱱ᱾ ᱟᱵᱚ ᱡᱟᱦᱟᱸ ᱛᱤᱱᱟᱹᱝ ᱨᱟᱭ ᱨᱤᱛ ᱛᱟᱵᱚᱱ ᱡᱚᱛᱚᱱᱟᱜ ᱵᱟᱰᱟᱭ ᱞᱟᱹᱠᱛᱤ ᱡᱤᱱᱤᱥ ᱠᱟᱱ ᱛᱟᱵᱚᱱᱟ, ᱱᱚᱣᱟ ᱠᱚᱫᱚ ᱱᱤᱦᱟᱹᱛᱤ ᱵᱟᱰᱟᱭ ᱡᱤᱱᱤᱥ ᱠᱟᱱᱟ, ᱡᱮᱞᱮᱠᱟ ᱡᱟᱦᱟᱸᱭ ᱱᱮᱛᱟᱨ ᱟᱵᱚᱨᱮᱱ ᱦᱚᱲ ᱠᱚᱦᱚᱸ ᱠᱤᱪᱷᱤ ᱜᱟᱱ ᱫᱚ ᱫᱤᱠᱩᱣᱟᱜ ᱯᱟᱨᱟᱵᱽ ᱯᱩᱱᱟᱹᱭ ᱠᱚᱦᱚᱸ ᱠᱚ ᱢᱟᱱᱟᱣᱮᱫᱼᱟ᱾ ᱟᱨ ᱵᱟᱝ ᱠᱚ ᱵᱟᱛᱟᱣᱮᱫᱼᱟ ᱩᱝᱠᱩ ᱫᱚ ᱵᱟᱠᱚ ᱵᱟᱰᱟᱭᱟ ᱡᱮ ᱟᱵᱚᱣᱟᱜ ᱯᱟᱨᱟᱵᱽ ᱫᱚ ᱚᱠᱟ ᱠᱟᱱᱟ, ᱟᱵᱚᱣᱟᱜ ᱯᱩᱱᱟᱹᱭ ᱫᱚ ᱚᱠᱟ ᱠᱟᱱᱟ, ᱦᱚᱲ ᱫᱚ ᱵᱟᱠᱚ ᱵᱟᱰᱟᱭᱟ᱾ ᱠᱚᱭ ᱱᱟᱦᱟᱜ ᱚᱱᱟ ᱠᱚᱫᱚ ᱵᱟᱭ ᱥᱮᱴᱮᱨ ᱠᱟᱜ ᱠᱷᱟᱱ ᱫᱚ ᱱᱟᱦᱟᱜ ᱟᱨ ᱵᱟᱭ ᱯᱟᱲᱦᱟᱣ ᱛᱤᱭᱳᱜ ᱠᱟᱜ ᱠᱷᱟᱱ ᱫᱚ ᱚᱱᱟ ᱫᱚ ᱱᱟᱜ ᱵᱟᱭ ᱥᱮᱴᱮᱨ ᱠᱟᱜᱼᱟ᱾
ᱦᱳᱭ ᱟᱨ ᱱᱮᱛᱟᱨ ᱫᱚ ᱢᱟᱱᱮ ᱪᱮᱜ ᱞᱤᱧ ᱢᱮᱱᱟ ᱡᱟᱦ ᱠᱚ ᱢᱟᱱᱮ ᱩᱝᱠᱩ ᱪᱟᱹᱠᱨᱤ ᱠᱚ ᱧᱟᱢ ᱫᱟᱥᱮ ᱵᱟᱭᱨᱮ ᱠᱚᱨᱮ ᱠᱚ ᱛᱟᱦᱮᱱ ᱠᱟᱱᱟ ᱵᱟᱦᱮᱨ ᱠᱚᱨᱮ ᱵᱟᱡᱟᱨ ᱫᱤᱥᱚᱢ ᱨᱮ ᱩᱱᱠᱩᱢ ᱢᱟ ᱢᱟᱱᱮ ᱫᱤᱥᱚᱢ ᱚᱲᱟᱜ ᱦᱚᱸ ᱦᱮᱡ ᱦᱚᱸᱠᱚ ᱵᱟᱹᱜᱤ ᱮᱫᱟ ᱟᱨ ᱡᱩᱫᱤᱭᱟᱹᱠᱚ ᱥᱮᱴᱮᱨᱚᱜ ᱠᱟᱱ ᱨᱮᱦᱚᱸ ᱚᱱᱠᱟ ᱡᱟᱦᱮᱨ ᱠᱚ ᱵᱟᱝᱠᱚ ᱪᱟᱞᱟᱜ ᱠᱟᱱᱟ ᱠᱟᱱ ᱜᱮᱭᱟ ᱚᱲᱟᱜ ᱠᱷᱚᱱ ᱵᱟᱝᱠᱚ ᱩᱰᱩᱠᱚᱜ ᱠᱟᱱ ᱜᱮᱭᱟ ᱚᱱᱠᱟ ᱠᱟ ᱠᱟᱛᱮᱫ ᱦᱚᱸ ᱩᱱᱠᱩ ᱠᱚ ᱦᱤᱲᱤᱧ ᱤᱫᱤᱭᱮᱫᱟ ᱛᱮ ᱟᱠᱚᱨᱮᱱ ᱡᱟᱦᱟᱸᱭ ᱯᱚᱨᱮ ᱡᱮᱱᱟᱨᱮᱥᱮᱱ ᱟᱠᱚᱨᱮᱱ ᱜᱤᱫᱟᱹᱨ ᱠᱚᱢᱟ ᱪᱮᱫ ᱠᱚ ᱪᱮᱫ ᱟᱠᱩ-ᱟ, ᱟᱠᱚ ᱜᱮ ᱠᱷᱩᱫ ᱵᱟᱝᱠᱚ ᱪᱟᱞᱟᱜ ᱠᱟᱱᱟ ᱥᱮ ᱱᱮᱛᱟᱨ ᱢᱟ
ᱦᱮᱸ ᱟᱫᱚ ᱚᱱᱮ ᱠᱟᱛᱷᱟ ᱨᱮᱠᱚ ᱢᱮᱱ ᱠᱟᱜᱼᱟ᱾ ᱦᱮᱸᱻᱡᱟᱱᱟᱢ ᱟᱲᱟᱝ ᱠᱷᱚᱱ ᱟᱲᱟᱝ ᱵᱟᱹᱱᱩᱜᱼᱟ ᱦᱮᱸ ᱪᱮ, ᱡᱟᱱᱟᱢ ᱨᱚᱲ ᱠᱷᱚᱱ ᱨᱚᱲ ᱵᱟᱹᱱᱩᱜᱼᱟ ᱟᱫᱚ ᱢᱤᱫ ᱴᱤᱡ ᱥᱟᱹᱜᱟᱹᱭ
ᱥᱮᱬᱟ ᱨᱮᱱᱟᱜ ᱤᱪᱷᱟᱹ ᱛᱟᱦᱮᱱ ᱠᱷᱟᱱ ᱢᱟ ᱢᱟᱨᱟᱝ ᱢᱟᱨᱟᱝ ᱡᱟᱦᱟᱸ ᱵᱟᱡᱟᱨ ᱠᱚᱨᱮ ᱠᱚ ᱛᱟᱸᱦᱮᱱ ᱠᱟᱱ ᱨᱮᱦᱚᱸ ᱜᱚᱴᱟ ᱜᱮ ᱢᱟᱜᱽᱢᱚᱬᱮ ᱠᱚ ᱦᱩᱭᱩᱜ ᱠᱟᱱ ᱜᱮᱭᱟ ᱥᱮ ᱜᱚᱴᱟ ᱥᱳᱥᱟᱞ ᱢᱤᱰᱤᱭᱟ ᱛᱟᱞᱟ ᱛᱮᱵᱚᱱ ᱧᱮᱞᱮᱫ ᱜᱮᱭᱟ
ᱦᱩᱸ ᱵᱟᱝ ᱚᱱᱠᱟ ᱟᱹᱰᱤ ᱜᱟᱱ ᱡᱟᱭᱜᱟ ᱠᱚᱨᱮ ᱦᱩᱭᱩᱜᱭ ᱠᱟᱱ ᱜᱮᱭᱟ ᱟᱹᱞᱤᱧ ᱦᱚᱞᱤᱧ ᱧᱮᱞ ᱟᱠᱟᱫ ᱜᱮᱭᱟ ᱢᱟᱱᱮ ᱟᱹᱰᱤ ᱢᱟᱨᱟᱝ ᱢᱟᱨᱟᱝ ᱢᱟᱨᱟᱝ ᱥᱤᱴᱤ ᱠᱚᱨᱮ ᱦᱩᱭᱩᱜ ᱠᱟᱱᱟ ᱟᱨ ᱵᱟᱝ ᱢᱟᱨᱟᱝ ᱢᱟᱨᱟᱝ ᱴᱟᱣᱩᱱ ᱠᱚᱨᱮ ᱦᱩᱭᱩᱜ ᱠᱟᱱᱟ ᱧᱮᱞ ᱵᱟᱲᱟᱭᱮᱫ ᱜᱮᱭᱟ ᱤᱧᱦᱚᱸ ᱛᱚ ᱚᱱᱟ ᱠᱚᱨᱮ ᱦᱚᱲ ᱩᱱᱠᱩ ᱥᱮᱞᱮᱫ ᱫᱚᱨᱠᱟᱨ ᱥᱚᱨᱠᱟᱨ ᱵᱟᱲᱟᱭ ᱡᱚᱝ ᱫᱚᱨᱠᱟᱨ ᱱᱚᱶᱟ ᱦᱚᱸ ᱢᱤᱫ ᱴᱤᱡ ᱟᱞᱮᱭᱟᱜ ᱯᱟᱨᱟᱵᱽ ᱠᱟᱱᱟ ᱠᱤ ᱱᱚᱪᱟ ᱯᱟᱨᱟᱵᱽ ᱛᱚ ᱟᱞᱮᱭᱟᱜ ᱱᱤᱱᱟᱹᱝ ᱵᱚᱸᱜᱟ ᱨᱮ ᱧᱩᱨᱩᱜ ᱠᱟᱱᱟ ᱱᱚᱣᱟ ᱠᱚ ᱵᱟᱲᱟᱭ ᱫᱚᱨᱠᱟᱨ ᱦᱚᱲ ᱦᱚᱯᱚᱱ ᱠᱚ
ᱦᱳᱭ ᱚᱱᱟ ᱢᱟ ᱵᱟᱲᱟᱭ ᱞᱟᱹᱠᱛᱤ ᱠᱟᱱ ᱜᱮ ᱟᱨ ᱠᱟᱹᱢᱤ ᱢᱟ ᱵᱟᱝ ᱪᱟᱵᱟᱜ ᱛᱟᱵᱚᱱᱟ ᱚᱠᱚᱭᱟᱜ ᱦᱚᱸ ᱚᱱᱟ ᱥᱚᱢᱚᱭᱤᱭᱮ ᱢᱟᱱᱮ ᱢᱤᱫ ᱢᱤᱫ ᱜᱷᱟᱹᱲᱤᱡ ᱥᱚᱢᱚᱭ ᱠᱟᱛᱮᱜ ᱢᱟ ᱪᱟᱞᱟᱣ ᱞᱟᱹᱠᱛᱤ ᱠᱟᱱ ᱜᱮᱭᱟ ᱥᱮ ᱡᱮ ᱢᱟᱜᱽᱢᱚᱬᱮ ᱡᱟᱦᱟᱸᱭ ᱴᱟᱣᱩᱱ ᱠᱚᱨᱮ ᱠᱚ ᱛᱟᱸᱦᱮᱱ ᱜᱮ ᱵᱟᱡᱟᱨ ᱠᱚᱨᱮ ᱡᱮ ᱪᱮᱫᱠᱟ ᱢᱟᱜᱽᱢᱚᱬᱮ ᱪᱮᱫ ᱡᱤᱱᱤᱥ ᱠᱟᱱᱟ ᱥᱮ ᱵᱟᱦᱟ ᱠᱚᱨᱮ ᱵᱟᱦᱟ ᱠᱟᱱ ᱠᱚ ᱟᱫᱚ ᱩᱱᱠᱩ ᱢᱟ ᱚᱱᱟ ᱠᱚᱨᱮ ᱵᱟᱠᱚ ᱥᱮᱞᱮᱫᱚᱜ ᱛᱮ ᱥᱮ ᱵᱟᱠᱚ ᱪᱮᱫ ᱫᱟᱲᱮᱭᱟᱜ ᱠᱟᱱᱟ ᱩᱱᱠᱩ ᱦᱚᱲ ᱜᱮ ᱧᱮᱞ ᱠᱚᱵᱮᱱ ᱦᱟᱸᱜ ᱫᱤᱠᱩ ᱠᱚᱣᱟᱜ ᱯᱩᱡᱟᱹ ᱯᱚᱨᱚᱵᱽ ᱯᱟᱨᱵᱚᱱ ᱠᱚᱨᱮᱫ ᱫᱚ ᱥᱟᱱᱟᱢ ᱠᱚ ᱞᱟᱦᱟ ᱠᱚᱨᱮ ᱥᱮᱴᱮᱨᱚᱜ ᱠᱟᱱᱟ ᱢᱟᱱᱮ ᱟᱵᱚ ᱟᱵᱚ ᱛᱮᱜᱮ ᱟᱵᱚᱣᱟᱜ ᱡᱟᱹᱛᱤ ᱟᱭᱳ ᱟᱲᱟᱝ ᱠᱚ ᱛᱟᱭᱚᱢ ᱥᱮᱫ ᱵᱚᱱ ᱤᱫᱤᱭᱮᱫᱟ
ᱦᱩᱸ ᱦᱩᱸ
ᱚᱱᱟ ᱢᱟ ᱠᱟᱛᱷᱟ ᱜᱮ ᱟᱫᱚ ᱠᱟᱛᱷᱟ ᱨᱮᱠᱚ ᱢᱮᱱᱜᱟ ᱦᱚᱲ ᱦᱚᱯᱚᱱ ᱫᱚ ᱱᱮᱛᱟᱨ ᱦᱚᱲ ᱦᱚᱯᱚᱱ ᱫᱚ ᱵᱩᱡᱷᱟᱹᱣ ᱟᱹᱰᱤ ᱠᱚᱥᱴᱚ ᱦᱚᱸ ᱟᱹᱰᱤ ᱠᱚᱥᱴᱚ ᱠᱚᱥᱴᱚᱜᱼᱟ ᱱᱮᱛᱟᱨ ᱦᱚᱲ ᱦᱚᱯᱚᱱ ᱵᱩᱡᱷᱟᱹᱣ ᱟᱹᱰᱤ ᱵᱤᱱ ᱛᱷᱚᱨᱟ ᱛᱷᱩᱨᱤ ᱜᱚᱫᱚᱜᱼᱟ ᱢᱤᱫ ᱦᱚᱲ ᱡᱩᱫᱤ ᱵᱤᱱ ᱟᱹᱨᱩᱭ ᱠᱷᱟᱱ ᱫᱚ ᱩᱱᱤ ᱟᱹᱰᱤ ᱨᱚᱠᱚᱢ ᱯᱨᱚᱥᱮᱥ ᱦᱮᱱᱟᱜ ᱟᱠᱟᱜᱼᱟ
ᱦᱳᱭ ᱦᱳᱭ
ᱟᱫᱚ ᱻᱻ ᱮᱻ ᱟᱵᱚ ᱠᱚᱵᱚᱱ ᱟᱹᱨᱩ ᱠᱷᱟᱱ ᱫᱚ ᱦᱟᱸᱜ ᱟᱵᱚ ᱠᱚ ᱦᱟᱸᱜ ᱚᱱᱟ ᱠᱚᱵᱚᱱ ᱚᱱᱟ ᱠᱚ ᱟᱵᱚ ᱠᱟᱞᱪᱟᱨ ᱠᱚᱵᱚᱱ ᱤᱭᱟᱹᱭ ᱠᱷᱟᱱ ᱟᱵᱚ ᱠᱚᱵᱚᱱ ᱠᱟᱹᱢᱤ ᱠᱷᱟᱱ ᱩᱱᱠᱩ ᱦᱚᱸ ᱵᱟᱹᱭ ᱵᱟᱹᱭ ᱛᱮ ᱟᱠᱚᱣᱟᱜ ᱟᱜᱽᱜᱨᱚ ᱦᱚᱸ ᱵᱟᱹᱭ ᱵᱟᱹᱭ ᱛᱮ ᱦᱤᱡᱩᱜᱼᱟ᱾ ᱦᱮᱸ ᱱᱩᱠᱩ ᱟᱵᱚᱣᱟᱜ ᱥᱚᱢᱟᱡᱽ ᱨᱮᱱᱟᱜ ᱠᱚ ᱯᱷᱳᱞᱳᱭᱮᱫᱼᱟ, ᱟᱵᱚ ᱦᱚᱸᱵᱚᱱ ᱯᱷᱳᱞᱳᱭᱟ, ᱟᱵᱚ ᱴᱷᱮᱱ ᱠᱷᱚᱱ ᱜᱮ ᱩᱱᱠᱩ ᱩᱱᱠᱩ ᱦᱚᱲ ᱠᱚ ᱪᱮᱫ ᱡᱚᱝᱼᱟ᱾
ᱦᱳᱭ
ᱟᱫᱚ ᱢᱤᱫ ᱦᱚᱲ ᱢᱤᱫ ᱦᱚᱲ ᱢᱤᱫ ᱦᱚᱲ ᱧᱮᱞ ᱛᱮᱜᱮ ᱢᱤᱫ ᱦᱚᱲ ᱫᱚ ᱪᱮᱸᱪᱚᱜᱼᱟ᱾
ᱦᱳᱭ ᱢᱟᱱᱮ ᱡᱟᱦᱟᱸ ᱢᱚᱱᱮ ᱚᱝ ᱤᱪᱪᱷᱟᱹ ᱛᱟᱦᱮᱱ ᱛᱟᱭᱟ ᱥᱮ ᱤᱧ ᱱᱟᱣᱟᱧ ᱪᱮᱫ ᱜᱮᱭᱟ ᱛᱟᱦᱮᱞᱮ ᱩᱱᱤᱢᱟᱭ ᱪᱮᱫ ᱜᱮᱭᱟ
ᱦᱳᱭ ᱩᱱᱤᱫᱭ ᱪᱮᱫᱚᱜᱼᱟ ᱟᱨ ᱡᱩᱫᱤ ᱡᱟᱦᱟᱸᱭᱟᱜ ᱢᱚᱱᱮ ᱜᱮ ᱡᱩᱫᱤ ᱵᱟᱹᱱᱩᱜ ᱩᱱᱤ ᱫᱚ ᱡᱟᱦᱟᱸ ᱛᱤᱱᱟᱹᱜ ᱟᱛᱮ ᱨᱮᱦᱚ ᱩᱱᱤ ᱫᱚ ᱵᱟᱭ ᱪᱮᱫ ᱫᱟᱲᱮᱼᱟ
ᱚᱱᱟ ᱜᱮ ᱡᱟᱦᱟᱸ ᱛᱤᱱᱟᱹᱜ ᱵᱩᱡᱷᱟᱹᱣᱮ ᱵᱤᱱ ᱡᱟᱦᱟᱸ ᱛᱤᱱᱟᱹᱜ ᱞᱟᱹᱭ ᱥᱩᱡᱷᱟᱹᱭᱮ ᱵᱤᱱ ᱩᱱᱤ ᱛᱤᱥ ᱨᱮᱜᱮ ᱵᱟᱭ ᱵᱩᱡᱷᱟᱹᱣᱟ ᱡᱚᱛᱚ ᱛᱚᱠᱷᱚᱱ ᱵᱟᱝ ᱥᱮ ᱵᱟᱭ ᱪᱮᱥᱴᱟᱭᱟ ᱥᱮ ᱢᱚᱱᱮ ᱵᱟᱭ ᱜᱚᱴᱟᱭᱮᱫ ᱡᱮ ᱦᱮᱸ ᱱᱚᱣᱟ ᱡᱤᱱᱤᱥ ᱤᱧ ᱪᱮᱫᱚᱜ ᱛᱚᱛᱚ ᱠᱷᱚᱱ ᱫᱷᱟᱹᱨᱤᱡ ᱵᱟᱵᱤᱱ ᱵᱩᱡᱷᱟᱹ ᱫᱟᱲᱮᱭᱟᱜᱼᱟ
ᱦᱩᱸ ᱱᱚᱶᱟ ᱫᱚ ᱮᱠᱟᱞ ᱥᱟᱹᱨᱤ ᱠᱟᱛᱷᱟ ᱠᱟᱱᱟ ᱚᱱᱟᱜ
ᱦᱳᱭ ᱟᱨ ᱵᱟᱡᱟᱨ ᱠᱚᱨᱮ ᱦᱚᱸ ᱫᱤᱥᱟᱹ ᱠᱟᱱ ᱜᱮ ᱡᱟᱦᱟᱸᱭ ᱯᱟᱲᱦᱟᱜ ᱛᱮ ᱦᱳᱠ ᱡᱟᱦᱟᱸᱭ ᱪᱟᱹᱠᱨᱤ ᱠᱚ ᱧᱟᱢ ᱠᱟᱛᱮᱫ ᱵᱟᱡᱟᱨ ᱠᱚᱨᱮᱜ ᱠᱚ ᱛᱟᱦᱮᱱ ᱠᱟᱱ ᱩᱱᱠᱩ ᱩᱱᱠᱩ ᱢᱟ ᱫᱤᱥᱚᱢ ᱚᱲᱟᱜ ᱦᱮᱡ ᱠᱟᱛᱮ ᱫᱚ ᱟᱵᱚ ᱥᱟᱱᱛᱟᱲ ᱛᱮ ᱵᱟᱝᱠᱚ ᱠᱟᱛᱷᱟᱜ ᱠᱟᱱ ᱜᱮ ᱧᱮᱞ ᱵᱟᱲᱟᱭ ᱦᱩᱭᱩᱜ ᱠᱟᱱᱟ᱾ ᱱᱚᱝᱠᱟ ᱟᱨᱠᱤ ᱢᱟᱱᱮ ᱮᱴᱟᱜ ᱵᱷᱟᱥᱟ ᱛᱮ, ᱫᱤᱠᱩ ᱛᱮᱜᱮ ᱠᱚ ᱵᱮᱥᱤ ᱠᱚ ᱠᱟᱛᱷᱟ ᱵᱟᱲᱟᱜ ᱠᱟᱱᱟ ᱚᱱᱠᱟ ᱠᱟᱛᱮ ᱥᱮ ᱟᱵᱚᱣᱟᱜ ᱟᱲᱟᱝ ᱢᱟ ᱞᱟᱛᱟᱨ ᱥᱮᱫ ᱪᱟᱞᱟᱜ ᱠᱟᱱ ᱛᱟᱵᱚᱱᱟ᱾
ᱦᱳᱭ ᱟᱫᱚ ᱢᱤᱫᱴᱤᱡᱤᱥᱳ ᱠᱟᱱᱟ ᱩᱱᱠᱩ ᱦᱚᱸ ᱩᱭᱟᱦᱟᱹᱨ ᱫᱚᱨᱠᱟᱨ ᱡᱮ ᱤᱧᱫᱳᱧ ᱚᱠᱚᱭ ᱠᱟᱱᱟ ᱚᱞᱚᱜ ᱠᱟᱱᱟᱱᱟᱹᱧ ᱦᱰᱮᱧ ᱚᱞᱚᱜ ᱠᱟᱱᱟ ᱴᱩᱰᱩ ᱥᱚᱨᱮᱱ ᱵᱟᱥᱠᱮᱧ ᱚᱞᱚᱜ ᱠᱟᱱᱟ ᱥᱟᱱᱛᱟᱲ ᱥᱛᱟᱲᱤᱧ ᱚᱞᱚᱜ ᱠᱟᱱᱟ ᱢᱮᱱᱠᱷᱟᱱ ᱤᱧᱟᱹᱜ ᱟᱲᱟᱝ ᱛᱮ ᱵᱟᱹᱧ ᱨᱚᱲᱮᱫᱼᱟ ᱢᱟᱱᱮ ᱚᱞᱚᱜ ᱠᱟᱱᱟᱢ ᱥᱤᱰᱩᱞ ᱴᱨᱟᱭᱤᱵ ᱮᱢ ᱚᱞᱚᱜ ᱠᱟᱱᱟ
ᱦᱳᱭ
ᱛᱚ ᱟᱢ ᱡᱩᱫᱤ ᱟᱢ ᱡᱩᱫᱤ ᱟᱢ ᱥᱟᱱᱛᱟᱲ ᱤᱭᱟᱹᱛᱮ ᱡᱩᱫᱤ ᱟᱢ ᱡᱩᱫᱤ ᱟᱢᱟᱜ ᱵᱷᱟᱥᱟ ᱛᱮ ᱡᱩᱫᱤ ᱵᱟᱢ ᱨᱚᱲᱟ ᱛᱟᱦᱮᱸ ᱟᱛᱮ ᱦᱚᱸ ᱠᱤ ᱟᱢ ᱠᱤ ᱟᱢᱟᱜ ᱪᱤᱠᱤᱛᱮ ᱵᱟᱢ ᱥᱮᱬᱟᱭᱟ ᱡᱟᱦᱟᱱ ᱪᱤᱠᱤᱛᱮ ᱡᱟᱦᱟᱸ ᱞᱮᱠᱟᱢ ᱥᱮᱬᱟᱭᱱᱟ ᱚᱱᱟ ᱫᱚ ᱪᱮᱫ ᱦᱚᱸ ᱵᱟᱝ ᱠᱟᱱᱟ ᱟᱢᱟᱜ ᱪᱤᱠᱤ ᱛᱚ ᱱᱤᱦᱟᱹᱛᱤ ᱢᱚᱴᱟᱢᱩᱴᱤ ᱪᱮᱫ ᱫᱚᱨᱠᱟᱨ
ᱦᱳᱭ ᱦᱳᱭ ᱪᱮᱫ ᱢᱟ ᱫᱚᱨᱠᱟᱨ ᱜᱮ ᱚᱱᱟ ᱢᱟ ᱞᱟᱹᱠᱛᱤ ᱠᱟᱱ ᱛᱟᱵᱚᱱ ᱜᱮᱭᱟ ᱥᱮ
ᱛᱚᱠᱷᱚᱱ ᱡᱩᱫᱤ ᱡᱟᱦᱟᱸ ᱛᱤᱥᱚᱜ ᱡᱟᱦᱟᱸᱭ ᱢᱤᱫ ᱦᱚᱲ ᱠᱩᱞᱤ ᱢᱮᱭᱟ ᱡᱮ ᱟᱹᱵᱤᱱ ᱫᱚ ᱪᱤᱞᱤ ᱡᱟᱹᱛ ᱨᱮᱱ ᱦᱚᱲ ᱠᱟᱱᱟᱵᱤᱱ ᱪᱮᱫ ᱵᱤᱱ ᱞᱟᱹᱭᱟ ᱥᱟᱱᱛᱟᱲ ᱵᱟᱲᱟᱭᱟᱵᱤᱱ ᱟᱹᱵᱤᱱ ᱟᱯᱮᱭᱟᱜ ᱥᱟᱱᱛᱟᱲ ᱨᱮᱱᱟᱜ ᱵᱷᱟᱥᱟ? ᱟᱹᱵᱤᱱ ᱵᱟᱹᱵᱤᱱ ᱩᱫᱩᱜ ᱥᱚᱫᱚᱨ ᱫᱟᱭᱮ ᱟᱠᱚ ᱚᱸᱰᱮ ᱚᱱᱠᱟᱱ ᱮᱥᱴᱮᱡ ᱨᱮ ᱢᱟᱱᱮ ᱢᱤᱫᱴᱤᱡ ᱮ ᱵᱮᱡᱟᱹᱛ ᱛᱤ ᱞᱮᱠᱟᱱ ᱠᱟᱛᱷᱟ ᱚᱸᱰᱮ ᱫᱚ ᱦᱩᱭᱩᱜᱼᱟ ᱪᱮ?
ᱚᱱᱟ ᱢᱟ ᱦᱮᱸᱜᱮ ᱟᱨ ᱟᱞᱮ ᱱᱚᱛᱮ ᱜᱮ ᱡᱮᱢᱚᱱ ᱡᱟᱦᱟᱸ ᱛᱤᱱᱟᱹᱜ ᱵᱤᱭᱮ ᱠᱚᱢᱯᱞᱤᱴ ᱦᱳᱠ ᱮᱢᱮ ᱡᱟᱦᱟᱸ ᱵᱤᱭᱮᱰ ᱡᱟᱦᱟᱸᱭ ᱥᱴᱩᱰᱮᱱᱴ ᱜᱮᱵᱮᱱ ᱠᱩᱞᱤᱭᱮ ᱥᱮ ᱡᱮ ᱥᱟᱱᱛᱟᱲ ᱛᱮ ᱡᱟᱦᱟᱱᱟᱜ ᱡᱩᱫᱤ ᱵᱮᱱ ᱠᱩᱞᱤᱭᱮᱭᱟ ᱩᱱᱤᱢᱟ ᱯᱩᱨᱟᱹ ᱢᱟᱱᱮ ᱵᱚᱛ ᱪᱷᱚᱛᱚᱼᱢᱚᱛᱚ ᱪᱟᱵᱟ ᱜᱚᱫᱚᱜᱼᱟ ᱪᱤᱜ ᱜᱮ ᱵᱟᱭ ᱪᱤᱱᱦᱟᱹ ᱢᱟᱱᱮ ᱩᱯᱨᱩᱢ ᱜᱮ ᱵᱟᱹᱱᱩᱜᱼᱟ ᱥᱮ ᱟᱞᱮ ᱱᱚᱛᱮ ᱫᱚ᱾
ᱟᱫᱚ ᱚ-ᱱᱚᱝᱠᱷᱟ ᱢᱤᱫᱴᱮᱡ ᱤᱥᱤᱥᱟᱹ ᱩᱜ ᱠᱟᱱᱟ ᱡᱚᱛᱚ ᱦᱚᱲ